ᱦᱮᱞᱳ
ᱦᱮᱸ ᱜᱚᱝᱠᱮ ᱡᱚᱦᱟᱨ ᱜᱮ
ᱦᱮᱸ ᱡᱚᱦᱟᱨ ᱜᱮ
ᱟᱪᱪᱷᱟ, ᱪᱮᱜ ᱠᱚ ᱪᱤᱠᱟ ᱵᱟᱲᱟ ᱦᱩᱭᱩᱜ ᱠᱟᱱᱟ
ᱮᱭ ᱛᱚ ᱚᱲᱟᱜ ᱥᱮᱜ ᱨᱮᱜᱮ
ᱟᱪᱪᱷᱟ
ᱦᱮᱸ, ᱡᱚᱢ ᱵᱟᱲᱟ ᱫᱚ ᱦᱩᱭᱱᱟ ᱟᱫᱚ ᱫᱩᱲᱩᱵ ᱵᱟᱲᱟ ᱦᱩᱭ ᱠᱟᱱᱟ ᱟᱨᱠᱤ
ᱟᱪᱪᱷᱟ
ᱟᱫᱚ ᱟᱢ ᱜᱮᱪᱚ ᱡᱚᱢ ᱵᱟᱲᱟᱣ ᱠᱟᱫᱟᱢ ᱥᱮ ᱵᱟᱝ?
ᱦᱳᱭ ᱡᱚᱢ ᱵᱟᱲᱟ ᱠᱟᱛᱮ ᱦᱚᱜᱼᱚᱭ ᱤᱧ ᱦᱚᱧ ᱡᱤᱨᱟᱹᱣ ᱠᱟᱱᱟ ᱥᱮᱜ ᱨᱮᱜᱤ
ᱛᱟᱦᱮ ᱞᱮᱠᱷᱟᱡ ᱜᱮ ᱴᱷᱤᱠ, ᱚᱻ
ᱦᱩᱸ
ᱪᱮᱜ ᱠᱚ ᱛᱟᱦᱞᱮ ᱠᱟᱹᱢᱤ ᱵᱟᱲᱟᱭ ᱦᱩᱭᱩᱜ ᱠᱟᱱᱟ?
ᱠᱟᱹᱢᱤ ᱫᱚ ᱱᱮᱛᱟᱨ ᱫᱚ ᱱᱚᱣᱟ ᱵᱟᱹᱫᱽ ᱠᱚᱨᱮᱱᱟᱜ ᱠᱟᱹᱢᱤ ᱠᱩᱜᱤ ᱪᱟᱞᱟᱜ ᱠᱟᱱᱟ ᱵᱟᱛ ᱠᱟᱹᱢᱤ ᱠᱩᱜᱤ ᱦᱩᱲᱩ ᱨᱚᱦᱚᱭ ᱠᱩ ᱜᱤ
ᱦᱮᱸ ᱟᱞᱮ ᱥᱮᱜ ᱦᱚ ᱥᱟᱨᱫᱤᱣ ᱠᱟᱱᱟ ᱯᱤᱱᱰᱦᱟᱹ ᱠᱩ ᱢᱟᱜ ᱦᱳᱭᱳᱜ ᱦᱩᱭᱩᱜ ᱠᱟᱱᱟ ᱟᱨᱤ ᱪᱟᱥ ᱵᱟᱥ ᱦᱩᱭᱩᱜ ᱠᱟᱱᱟ ᱟᱨᱠᱤ ᱯᱤᱰᱦᱟᱹ ᱠᱚ ᱛᱚᱞ ᱦᱩᱭᱩᱜ ᱠᱟᱱᱟ ᱟᱫᱚ ᱫᱩᱲᱩᱜ ᱡᱤᱨᱟ ᱦᱩᱭ ᱠᱟᱱᱟ
ᱟᱪᱪᱷᱟ ᱱᱟᱯᱟᱭ ᱵᱟᱲᱟ ᱜᱮ ᱛᱚᱵᱮ ᱢᱮᱱᱟᱜ ᱯᱮᱭᱟ?
ᱦᱮᱸ ᱱᱟᱯᱟᱭ ᱵᱟᱲᱟ ᱜᱤ
ᱟᱪᱪᱷᱟ ᱪᱮᱜ ᱠᱚ ᱦᱩᱲᱩ ᱠᱚᱯᱮ ᱪᱟᱥ ᱮᱜ-ᱟ ᱟᱯᱮ ᱥᱮᱫ ᱫᱚ
ᱪᱟᱥ ᱵᱚᱞᱛᱮ ᱱᱤᱛᱚᱝ ᱯᱟᱴᱟ ᱠᱚ ᱠᱚ ᱮᱨ ᱵᱟᱲᱟᱣ ᱠᱟᱫᱟ ᱟᱫᱚ ᱯᱟᱴᱟ ᱫᱚ ᱟᱹᱣᱨᱤ ᱭᱟᱜ-ᱟ ᱫᱮᱨᱤ ᱧᱚᱜ ᱜᱮᱭᱟ ᱦᱩᱲᱩ ᱠᱩ ᱜᱟᱹᱪᱷᱤ ᱠᱚ ᱛᱩᱫ ᱫᱟ ᱛᱟᱯᱚᱨᱮ ᱯᱤᱰᱷᱟᱹ ᱠᱩ ᱛᱚᱞ ᱫᱟ ᱟᱲᱮ ᱫᱟᱠᱩ
ᱟᱪᱪᱷᱟ ᱢᱚᱸᱡᱽ ᱠᱟᱛᱷᱟ ᱜᱮ
ᱟᱸᱜ ᱦᱮᱸ ᱛᱟᱦᱮ ᱥᱟᱹᱨᱫᱤᱣ ᱠᱟᱱᱟ ᱥᱮ ᱪᱤᱜ?
ᱦᱩᱸ
ᱦᱩᱲᱩ ᱨᱚᱦᱚᱭ ᱞᱟᱹᱜᱤᱫ ᱠᱚ ᱟᱨᱠᱤ ᱫᱮᱨᱮ ᱧᱚᱜ ᱜᱮᱭᱟ ᱱᱤᱝᱠᱟ ᱥᱚᱯᱛᱟ ᱠᱷᱟᱱᱤᱠ ᱞᱟᱜᱟᱜᱼᱟ
ᱟᱪᱪᱷᱟ ᱦᱚᱸ
ᱟᱪᱪᱷᱟ ᱚᱝᱠᱟ ᱜᱟᱞᱢᱟᱨᱟᱜ-ᱟ? ᱥᱮ ᱡᱟᱦᱟᱸ ᱱᱟᱜ ᱴᱚᱯᱤᱠᱥ ᱱᱤᱭᱮ ᱛᱮᱞᱟᱝ ᱜᱟᱞᱢᱟᱨᱟᱜᱼᱟ
ᱦᱮ ᱡᱟᱦᱟᱱᱟᱜ ᱴᱩᱯᱤᱠ ᱱᱤᱭᱮ ᱛᱮᱜᱮ ᱞᱟᱝ ᱜᱟᱞᱢᱟᱨᱟᱜ -ᱟ
ᱦᱟ ᱦᱟ ᱢᱟᱥᱮ ᱞᱟᱭ ᱛᱟᱞᱟᱝ ᱢᱮ ᱪᱮ ᱴᱨᱚᱯᱤᱠᱥ ᱱᱤᱭᱮ ᱛᱮᱞᱟᱝ ᱜᱟᱞᱢᱟᱨᱟ
ᱟᱫᱚ ᱟᱢᱜᱮ ᱢᱟ
ᱟᱪᱪᱷᱟ ᱫᱟᱨᱮ ᱱᱟᱹᱲᱤ ᱵᱤᱥᱚᱭ ᱛᱮᱜᱮ ᱞᱟᱝ ᱜᱟᱞᱢᱟᱨᱟᱜᱼᱟ ᱥᱮ ᱪᱮᱫ
ᱦᱮᱸ ᱦᱮᱸ ᱱᱤᱭᱟᱹ ᱠᱚᱜᱮ
ᱦᱮᱸ ᱫᱟᱨᱮ ᱫᱟᱨᱮ ᱛᱮᱜᱮ ᱪᱮᱫ ᱠᱚ ᱪᱮᱫ ᱠᱚ ᱫᱟᱨᱠᱳ ᱠᱚ ᱢᱮᱱᱟᱜ ᱟᱯᱮ ᱠᱚ ᱪᱮᱫ ᱞᱮᱠᱟᱛᱮ
ᱟᱞᱮ ᱥᱮᱫ ᱢᱟ ᱫᱟᱨᱮ ᱵᱚᱞᱛᱮ ᱡᱚᱛᱚ ᱫᱟᱨᱮ ᱜᱮᱢᱟ ᱢᱮᱱᱟᱜᱼᱟ᱾
ᱦᱩᱸ
ᱟᱠᱟᱥᱢᱚᱱᱤ ᱢᱮᱱᱟᱜᱼᱟ ᱛᱟᱯᱚᱨᱮ ᱤᱭᱩ ᱵᱞᱮᱠᱴᱟᱨ ᱨᱮᱱᱟᱜ-ᱟ ᱩᱞ ᱫᱟᱨᱮ ᱢᱮᱱᱟᱜᱼᱟ
ᱦᱩᱸ
ᱟᱨᱦᱚ ᱵᱤᱵᱷᱤᱱᱱᱚ ᱨᱚᱠᱚᱢ ᱫᱟᱨᱮ ᱱᱮᱛᱟᱨᱢᱟ ᱢᱮᱞᱟᱴᱷᱮ ᱫᱟᱨᱮ
ᱦᱳᱭ ᱦᱳᱭ ᱦᱳᱭ
ᱦᱮᱸ ᱨᱚᱦᱚᱭ ᱵᱟᱲᱟ ᱦᱩᱭ ᱠᱟᱱᱟ ᱡᱮ ᱛᱚᱝ ᱫᱟᱜ ᱮ ᱫᱟᱜ ᱧᱚᱜ ᱟᱠᱟᱫᱟ ᱱᱤᱛᱚᱝ ᱫᱟᱨᱮ ᱨᱚᱦᱚᱭ ᱞᱮᱠᱷᱟᱱ ᱫᱚ ᱡᱩᱣᱟᱹ ᱫᱚᱜ- ᱟ ᱱᱮᱛᱟᱨ ᱫᱚ ᱵᱟᱹᱨᱥᱟᱹ ᱫᱤᱱ ᱜᱤ ᱫᱟᱨᱮ ᱫᱚᱠᱚ ᱨᱚᱦᱚᱭᱟ᱾
ᱦᱩ ᱦᱩᱸ ᱦᱩᱸ ᱡᱮᱦᱮᱛᱩ ᱱᱤᱛᱚᱜ ᱢᱟ ᱫᱟᱨᱮ ᱱᱟᱹᱲᱤ ᱨᱚᱦᱚᱭ ᱨᱮᱱᱟᱜ ᱟᱹᱰᱤ ᱟᱹᱰᱤ ᱡᱟᱹᱨᱩᱲ ᱢᱮᱱᱟᱜᱼᱟᱥᱮ ᱡᱟᱦᱟ ᱞᱮᱠᱟ ᱟᱵᱚᱩ ᱟᱵᱚ ᱯᱟᱹᱦᱤᱞ ᱦᱟᱯᱲᱟᱢ ᱠᱚ ᱡᱟᱦᱟᱸ ᱠᱚ ᱵᱤᱨ ᱨᱮᱠᱚ ᱛᱟᱦᱮᱸᱠᱟᱱᱟ ᱡᱟᱦᱮ ᱫᱟᱨᱮ ᱠᱚ ᱛᱟᱦᱮᱸ ᱠᱟᱱᱟ ᱡᱟᱦᱟ ᱫᱟᱨᱮ ᱱᱟᱹᱲᱤ ᱟᱜ ᱟᱥᱲᱟ ᱨᱮᱠᱚ ᱛᱟᱦᱮ ᱠᱟᱱᱟ ᱚᱱᱟ ᱠᱩ ᱫᱟᱨᱮ ᱱᱟᱲᱤ ᱢᱟ ᱯᱨᱟᱭ ᱫᱤᱱ ᱫᱤᱱ ᱛᱮᱜᱤ ᱢᱮᱦᱚ ᱢᱮᱴᱟ ᱥᱮᱜ ᱪᱟᱞᱟᱜ ᱠᱟᱱᱟ ᱛᱚ ᱟᱫᱚ ᱚᱱᱟ ᱛᱤᱜᱤ ᱚᱱᱟ ᱠᱚ ᱵᱚᱱ ᱵᱟᱧᱪᱟᱣ ᱫᱚᱦᱚᱭ ᱫᱚ ᱟᱹᱰᱤ ᱢᱟᱨᱟᱝ ᱡᱟᱹᱨᱩᱲ ᱠᱟᱹᱢᱤ ᱢᱮᱱᱟᱜᱼᱟ᱿
ᱩᱸ
ᱦᱩᱸ ᱡᱮᱦᱮᱛᱩ ᱫᱟᱨᱮᱼ ᱱᱟᱹᱲᱤ ᱵᱮᱜᱚᱨ ᱛᱮ ᱟᱵᱚᱣᱟᱜ ᱡᱩᱛ ᱛᱟᱭᱚᱢ ᱫᱚ ᱚᱥ ᱵᱷᱚᱠ ᱜᱮ ᱛᱷᱚᱨ ᱦᱩᱸ
ᱛᱤᱱᱟᱹᱜ ᱮᱢ ᱨᱚᱦᱚᱭᱟ ᱤᱱᱟᱹᱜ ᱜᱮ᱾
ᱟᱞᱮ ᱥᱮᱫ ᱦᱚᱸ ᱚᱱᱠᱟᱜᱮ ᱫᱟᱨᱮ ᱱᱟᱹᱲᱤ ᱠᱚᱫᱚ ᱢᱚᱡᱽ ᱢᱚᱡᱽ ᱫᱟᱨᱮ ᱜᱮ ᱢᱮᱱᱟᱜᱼᱟ ᱡᱮᱦᱮᱛᱩ ᱴᱟᱺᱰᱤ ᱫᱤᱥᱚᱢ ᱠᱟᱱ ᱨᱮᱦᱚᱸ ᱯᱟᱹᱦᱤᱞ ᱫᱚ ᱞᱟᱹᱭᱮᱫ ᱠᱟᱱ ᱛᱟᱦᱮᱱᱟ ᱞᱟᱹᱴᱩ ᱞᱟᱹᱴᱩ ᱥᱟᱨᱡᱚᱢ ᱫᱟᱨᱮ ᱠᱚ ᱛᱟᱦᱮᱸᱜ ᱠᱟᱱᱟ ᱾
ᱥᱟᱨᱡᱚᱢ ᱫᱟᱨᱮ ᱱᱮᱛᱟᱨ ᱫᱚ ᱚᱱᱠᱟ ᱫᱚ ᱟᱹᱰᱤ ᱠᱚᱢ ᱪᱟᱞᱟᱣ ᱟᱠᱟᱱᱟ ᱞᱟᱦᱟᱛᱮ ᱞᱮᱠᱟ ᱫᱚ ᱵᱟᱹᱱᱩᱜᱼᱟ᱿
ᱦᱳᱭ ᱥᱟᱨᱡᱚᱢ ᱫᱟᱨᱮ ᱠᱚ ᱤᱱᱟᱹ ᱠᱟ ᱠᱟᱛᱮ ᱮᱫ ᱞᱟᱞᱤ ᱵᱟᱹᱞᱤ ᱫᱟᱨᱮ ᱠᱚ ᱤᱱᱟᱹ ᱠᱟᱛᱮᱫ ᱥᱟᱜᱣᱟᱱ ᱫᱟᱨᱮ᱾ ᱤᱱᱟᱹ ᱠᱟᱛᱮ ᱛᱤᱛᱟ ᱪᱟᱯ ᱚᱱᱟ ᱠᱚ ᱫᱟᱨᱮ ᱠᱚᱫᱚ ᱢᱮᱱᱟᱜ ᱦᱟᱛᱟᱲ ᱜᱮᱭᱟ ᱱᱤᱛᱚᱜ ᱫᱚ᱾ ᱟᱨ ᱟᱞᱮ ᱫᱤᱥᱚᱢ ᱫᱚ ᱫᱟᱨᱮ ᱱᱟᱹᱲᱤ ᱢᱮᱱ ᱞᱮᱠᱷᱟᱡ ᱫᱚ ᱱᱚᱣᱟ ᱠᱚᱜᱮ ᱵᱩᱡᱷᱟᱹᱜᱼᱟ ᱡᱮᱦᱮᱛᱩ, ᱮᱠᱮᱱ ᱫᱟᱨᱮ ᱡᱟᱝᱞᱤ ᱫᱟᱨᱮ ᱨᱚᱦᱚᱭ ᱠᱟᱛᱮ ᱛᱚᱨ ᱵᱟᱝ ᱜᱟᱱᱚᱜᱼᱟ ᱚᱱᱟᱨᱮ ᱟᱭᱢᱟ ᱞᱮᱠᱟᱱᱟᱜ ᱫᱟᱨᱮ ᱢᱮᱱᱟᱜᱼᱟ᱾ ᱡᱮᱞᱮᱠᱟ ᱟᱞᱮ ᱥᱮᱫ ᱦᱳᱭ ᱦᱳᱭ ᱟᱞᱮ ᱥᱮᱫ ᱫᱚ ᱟᱞᱮ ᱫᱤᱥᱚᱢ ᱫᱚ ᱚᱠᱟ ᱞᱮᱠᱟ ᱱᱤᱛᱚᱜ ᱫᱟᱨᱮ ᱠᱚ ᱨᱚᱦᱚᱭᱟ ᱡᱮᱞᱮᱠᱟ ᱞᱟᱝ ᱢᱮᱱ ᱠᱮᱭᱟ ᱨᱚᱵᱚᱴ ᱫᱟᱨᱮ᱿ ᱨᱚᱵᱚᱲ ᱫᱟᱨᱮ ᱨᱮ ᱱᱚ ᱚᱠᱟ ᱠᱚ ᱵᱟᱜᱟᱱᱮᱫᱼᱟ ᱠᱚ ᱞᱟᱹᱴᱩ ᱞᱟᱹᱴᱩ ᱠᱚ ᱚᱠᱟᱭ ᱠᱚ ᱵᱟᱜᱟᱱᱮᱫᱼᱟ ᱠᱚ ᱞᱟᱹᱴᱩ ᱞᱟᱹᱴᱩ ᱠᱟ ᱵᱟᱜᱟᱱᱮᱫ-ᱟ ᱵᱤᱥ ᱵᱤᱜᱷᱟᱹ ᱯᱚᱸᱪᱤᱥ ᱵᱤᱜᱷᱟᱹ ᱡᱟᱦᱟᱸ ᱫᱚ ᱯᱨᱚᱪᱩᱨ ᱯᱚᱨᱤᱢᱟᱱ ᱴᱟᱠᱟ ᱦᱩᱭᱩᱜ ᱠᱟᱱᱟ᱾ ᱞᱚᱠᱷᱚ ᱞᱚᱠᱷᱚ ᱴᱟᱠᱟ ᱦᱩᱭᱩᱜ ᱠᱟᱱ ᱛᱟᱠᱚᱣᱟ ᱚᱸᱰᱮ ᱠᱷᱚᱱ ᱠᱟᱢᱟᱣ ᱦᱩᱭᱩᱜ ᱠᱟᱱᱟ᱾ ᱤᱱᱟᱹ ᱯᱚᱨᱮ ᱜᱩᱣᱟᱹ ᱫᱟᱨᱮ᱾ ᱜᱩᱣᱟᱹ ᱫᱟᱨᱮ ᱦᱚᱸ ᱚᱠᱚᱭ ᱠᱚ ᱜᱩᱣᱟᱹ ᱡᱩᱫᱤ ᱜᱩᱣᱟᱹ ᱫᱟᱨᱮ ᱡᱩᱫᱤ ᱢᱮᱱᱟᱜ ᱛᱟᱠᱚ ᱠᱷᱟᱱ ᱜᱩᱣᱟᱹ ᱵᱟᱜᱟᱱ ᱚᱠᱚᱭ ᱢᱤᱫ ᱵᱤᱜᱷᱟᱹ ᱥᱮ ᱵᱟᱨ ᱵᱤᱜᱷᱟᱹ ᱚᱠᱚᱭ ᱵᱟᱨ ᱵᱤᱜᱷᱟᱹ ᱜᱟᱱ ᱡᱩᱫᱤ ᱵᱟᱜᱟᱱ ᱟᱠᱟᱫ ᱠᱟᱡ ᱫᱚ ᱤᱱᱤ ᱵᱚᱪᱷᱚᱨ ᱨᱮ ᱯᱨᱟᱭ ᱰᱮᱲ ᱞᱟᱠᱷ ᱟᱸ ᱛᱤᱱ ᱞᱟᱠᱷ ᱠᱷᱚᱱ ᱥᱟᱲᱮ ᱛᱤᱱ ᱞᱟᱠᱷ ᱴᱟᱠᱟ ᱫᱚᱭ ᱧᱟᱢᱟ ᱾
ᱦᱮᱸ ᱦᱮᱸ ᱚᱵᱚᱥᱥᱳᱭ ᱯᱟᱭᱥᱟ ᱦᱩᱭᱩᱜ ᱠᱟᱱᱟ ᱛᱟᱯᱚᱨᱮ
ᱦᱳᱭ ᱤᱱᱟᱹ ᱠᱟᱛᱮᱫ ᱟᱵᱚ ᱚᱠᱟᱰᱟ ᱫᱚ ᱯᱚᱨᱤᱵᱮᱥ ᱦᱚᱸ ᱢᱚᱡᱽ ᱵᱟᱧᱪᱟᱜ ᱠᱟᱱᱟ ᱦᱮᱸ ᱥᱮ ᱵᱟᱝ ᱚᱸᱰᱮ ᱠᱷᱚᱱ ᱚᱸᱰᱮ ᱠᱷᱚᱱ ᱛᱮ ᱚᱱᱟ ᱴᱮᱢᱯᱟᱨᱮᱪᱟᱨ ᱠᱚᱦᱚᱸ ᱠᱚᱢᱚᱜ ᱠᱟᱱᱟ ᱛᱚ ᱚᱱᱟ ᱚᱱᱟ ᱱᱤᱭᱮ ᱛᱮᱜᱮ ᱢᱟᱱᱮ ᱡᱚᱛᱚ ᱥᱮᱱ ᱧᱮᱞ ᱠᱟᱛᱮᱫ ᱜᱮ ᱞᱟᱹᱴᱩ ᱞᱟᱹᱴᱩ ᱚᱱᱠᱟ ᱵᱟᱜᱟᱱ ᱠᱚ ᱵᱮᱱᱟᱣᱮᱜ-ᱟ ᱠᱚ, ᱩᱞ ᱵᱟᱜᱟᱱ, ᱤᱱᱟᱹ ᱠᱟᱛᱮᱫ ᱜᱩᱣᱟᱹ ᱵᱟᱜᱟᱱ ᱱᱤᱨᱠᱚᱲ ᱦᱚᱸᱠᱚ ᱵᱟᱜᱟᱱᱮᱫ-ᱟ ᱤᱱᱟᱹ ᱠᱟᱛᱮ ᱠᱟᱭᱨᱟ ᱦᱚᱸᱠᱚ ᱵᱟᱜᱟᱱᱮᱫ-ᱟ ᱠᱚ ᱠᱟᱭᱨᱟ ᱦᱚᱸ ᱯᱨᱚᱪᱩᱨ ᱯᱚᱨᱤᱢᱟᱱ ᱟᱞᱮᱥᱮᱫ ᱟᱹᱰᱤᱢᱟᱱ ᱾ ᱠᱚ ᱢᱮᱱᱟᱜ ᱟ ᱛᱚ ᱟᱨ ᱚᱱᱠᱟ ᱞᱮᱠᱟ ᱦᱳᱭ ᱦᱩᱸ ᱟᱪᱪᱷᱟ ᱟᱯᱮ ᱥᱮᱫ ᱫᱚ ᱪᱮᱫ ᱠᱚ ᱪᱮᱫ ᱠᱚ ᱫᱟᱨᱮ ᱢᱮᱱᱟᱜ-ᱟ?
ᱟᱞᱮᱥᱮᱫ ᱠᱚ ᱩᱞ ᱵᱟᱜᱟᱱ ᱢᱮᱱᱟᱜ-ᱟ ᱛᱟᱯᱚᱨᱮ ᱟᱠᱟᱥᱢᱚᱱᱤ ᱵᱟᱜᱟᱱ ᱢᱮᱱᱟᱜ-ᱟ ᱾
ᱦᱩᱸ
ᱛᱟᱯᱚᱨᱮ ᱠᱟᱭᱨᱟ ᱵᱟᱜᱟᱱ ᱠᱚ, ᱛᱟᱯᱚᱨᱮ ᱞᱤᱪᱩ ᱵᱟᱜᱟᱱ, ᱛᱟᱯᱚᱨᱮ ᱱᱟᱨ ᱠᱚᱞ ᱱᱟᱠᱮᱞ ᱡᱮᱴᱟ ᱱᱟᱨᱠᱮᱞ ᱡᱮ ᱢᱮᱱᱟᱜ-ᱟ ᱚᱱᱟ ᱰᱟᱵ ᱟᱨᱠᱤ ᱱᱟᱨᱠᱮᱞ ᱦᱚᱸ ᱢᱮᱱᱟᱜ-ᱟ ᱰᱟᱯ ᱦᱚᱸ ᱢᱮᱱᱟᱜ-ᱟ ᱾
ᱦᱩᱸ ᱦᱩᱸ ᱚᱱᱟ ᱠᱚ ᱵᱟᱜᱟᱱ ᱫᱚ ᱡᱚᱛᱮᱥᱴ
ᱦᱮᱸ ᱚᱱᱟ ᱠᱚᱫᱚ ᱦᱳᱭ ᱚᱱᱟ ᱠᱚᱫᱚ ᱢᱮᱱᱟᱜ-ᱟ ᱟᱨᱠᱤ ᱵᱟᱱ ᱱᱤᱭᱟᱹ ᱠᱚᱫᱚ ᱥᱟᱨᱡᱚᱢ ᱠᱚᱫᱚ ᱟᱨᱠᱤ ᱩᱱᱟᱹᱜ ᱜᱟᱱ ᱫᱚ ᱵᱟᱹᱱᱩᱜ-ᱟ ᱟᱨᱠᱤ ᱱᱚᱛᱮ ᱫᱚ ᱟᱹᱰᱤ ᱠᱚᱢᱟᱣ ᱜᱮᱭᱟ ᱟᱨᱠᱤ ᱾
ᱦᱳᱭ ᱦᱳᱭ
ᱱᱤᱭᱟᱹ ᱩᱞ ᱵᱟᱜᱟᱱ ᱠᱚᱫᱚ ᱟᱞᱮ ᱥᱮᱫ ᱫᱚ ᱟᱹᱰᱤ ᱥᱟᱸᱜᱮ ᱜᱮᱭᱟ ᱟᱨᱠᱤ ᱡᱚᱛᱚ ᱦᱚᱲ ᱜᱮᱠᱚ ᱵᱟᱜᱟᱱ ᱠᱟᱫᱟ ᱱᱤᱝᱠᱟ ᱢᱚᱴᱟᱢᱩᱴᱤ ᱫᱩ ᱵᱤᱜᱷᱟᱹ, ᱰᱮᱲ ᱵᱤᱜᱷᱟᱹ, ᱟᱨ ᱛᱤᱱ ᱵᱤᱜᱷᱟᱹ,
ᱦᱮᱸ ᱦᱩᱸ ᱦᱩᱸ
ᱩᱞ ᱫᱟᱨᱮ ᱫᱚ ᱡᱟᱹᱥᱛᱤ ᱜᱮᱭᱟ ᱟᱞᱮᱥᱮᱫ ᱫᱚ᱾
ᱦᱳᱭ ᱦᱳᱭ
ᱱᱚᱛᱮ ᱢᱟᱞᱫᱟ ᱫᱤᱥᱚᱢ ᱠᱟᱱᱟ᱾
ᱚ ᱟᱯᱮ ᱫᱚ ᱢᱟᱞᱫᱟ ᱫᱤᱥᱚᱢ ᱥᱮ ᱪᱮᱫ? ᱟᱞᱮ ᱫᱚ ᱟᱥᱟᱢ ᱫᱤᱥᱚᱢ᱾ ᱛᱮ ᱦᱮᱡ ᱵᱟᱲᱟᱭ ᱜᱮᱭᱟᱢ ᱥᱮ ᱟᱥᱟᱢ ᱫᱤᱥᱚᱢ?
ᱦᱮᱸ ᱚᱱᱛᱮ ᱫᱚ ᱪᱟᱞᱟᱣ ᱫᱚ ᱵᱟᱝ ᱦᱩᱭ ᱟᱠᱟᱱᱟ, ᱟᱫᱚ ᱪᱟᱞᱟᱣ ᱨᱮᱭᱟᱜ ᱤᱭᱟᱹ ᱢᱮᱱᱟ ᱟᱨᱠᱤ ᱡᱮ, ᱪᱟᱞᱟᱜ ᱦᱩᱭᱩᱜ-ᱟ ᱵᱚᱞᱮ ᱡᱟᱭᱜᱟ ᱠᱚ ᱧᱮᱞ ᱟᱹᱜᱩᱭ ᱦᱩᱭᱩᱜ-ᱟ᱾ ᱥᱮ ᱫᱟᱬᱟᱱ ᱜᱮ ᱟᱨᱠᱤ ᱦᱮᱸ
ᱩᱜ ᱫᱤᱥᱚᱢ ᱧᱮᱞ ᱦᱚᱸ ᱫᱚᱨ ᱠᱟᱨ ᱜᱮᱭᱟ ᱦᱳ ᱛᱤᱱᱟᱹᱜ ᱡᱟᱱᱟᱢ ᱫᱤᱥᱚᱢ ᱨᱮ ᱫᱟᱬᱟ ᱵᱟᱨᱦᱮ ᱫᱤᱥᱚᱢ ᱦᱚᱸ ᱫᱟᱭ ᱫᱚ ᱢᱮᱱᱟᱜ-ᱟ, ᱦᱮᱸ ᱥᱮ ᱵᱟᱝ?
ᱦᱮᱸ ᱦᱮᱸ ᱚᱵᱚᱥᱥᱚᱭ,
ᱦᱮᱸ ᱤᱱᱟᱹ ᱠᱟᱛᱮᱜ ᱚᱱᱛᱮ ᱟᱯᱮ ᱟᱯᱮ ᱫᱤᱥᱚᱢ ᱵᱚᱞᱮ ᱛᱟᱞᱮ ᱫᱟᱨᱮ ᱠᱚ ᱢᱮᱱᱟᱜ-ᱟ?
ᱦᱮᱸ ᱟᱞᱮ ᱥᱮᱫ ᱦᱚᱸ ᱛᱟᱞᱮ ᱫᱟᱨᱮ ᱢᱮᱱᱟᱜ-ᱟ᱾
ᱦᱮᱸ ᱟᱞᱮᱥᱮᱫ ᱛᱟᱞᱮ ᱫᱟᱨᱮ ᱢᱮᱱᱟᱜ ᱜᱮᱭᱟ ᱤᱱᱟᱹ ᱤᱭᱟᱹ ᱫᱚ ᱵᱟᱝ ᱟᱨᱦᱚᱸ ᱠᱚᱢ ᱜᱮᱭᱟ ᱟᱨ ᱛᱟᱞᱮ ᱫᱟᱨᱮ ᱠᱷᱮᱡᱩᱨ ᱫᱟᱸᱨᱮ ᱢᱮᱱᱟᱜ ᱜᱮᱭᱟ ᱚᱱᱟ ᱠᱚᱦᱚᱸ᱾
ᱤᱱᱟᱹ ᱠᱟᱛᱮᱫ ᱱᱤᱛᱚᱜ ᱢᱟ ᱱᱟᱣᱟ ᱱᱟᱣᱟ ᱠᱚ ᱤᱭᱟᱹ ᱦᱩᱭᱩᱜ ᱦᱤᱡᱩᱜ ᱠᱟᱱᱟ ᱛᱚ ᱱᱟᱣᱟ ᱱᱟᱣᱟ ᱫᱤᱱ ᱠᱚ ᱦᱤᱡᱩᱜ ᱠᱟᱱᱛᱮ, ᱟᱭᱢᱟ ᱞᱮᱠᱟᱱᱟᱜ ᱫᱟᱸᱨᱮ ᱠᱚ ᱵᱟᱜᱟᱱᱮᱫ-ᱟ ᱠᱚ ᱡᱮᱞᱮᱠᱟ ᱠᱳᱠᱟ, ᱠᱚᱠᱟ ᱠᱚ ᱤᱱᱟᱹ ᱠᱟᱛᱮᱫ ᱰᱨᱟᱜᱚᱱ, ᱰᱨᱟᱜᱚᱱ ᱯᱷᱩᱴ ᱚᱱᱟ ᱠᱚ ᱵᱟᱜᱟᱱᱮᱫᱼᱟ ᱠᱚ ᱤᱱᱟᱹ ᱠᱟᱛᱮ, ᱚᱻ ᱪᱮᱫ ᱠᱚ ᱢᱮᱛᱟᱜᱼᱟ ᱪᱤᱠᱠᱩ, ᱚᱱᱟ ᱠᱚ ᱟᱭᱢᱟ ᱞᱮᱠᱟᱱᱟᱜ ᱡᱚᱢ ᱡᱤᱱᱤᱥ ᱫᱟᱨᱮ ᱠᱚᱠᱚ ᱵᱟᱜᱟᱱᱮᱫᱼᱟ ᱠᱚ᱾
ᱦᱮᱸ ᱰᱨᱟᱟᱜᱚᱱ ᱫᱚ ᱟᱞᱮᱥᱮᱫ ᱦᱚᱸᱠᱚ ᱵᱟᱜᱟᱱ ᱠᱟᱜ ᱜᱮᱭᱟ ᱟᱹᱰᱤ ᱠᱚᱢᱟ ᱟᱨᱠᱤ᱾ ᱩᱱᱟᱹᱜ ᱜᱟᱱ ᱫᱚ ᱵᱟᱹᱱᱩᱜᱼᱟ,
ᱟᱪᱪᱷᱟ
ᱫᱚᱥ ᱠᱟᱴᱷᱟ ᱞᱮᱠᱟ, ᱵᱤᱜᱷᱟᱹ ᱠᱷᱟᱹᱞᱤ ᱟᱨᱠᱤ ᱠᱟᱹᱴᱤᱡ ᱠᱟᱹᱴᱤᱡ ᱧᱚᱜ ᱡᱟᱜᱟ ᱨᱮᱠᱤ ᱤᱱᱟᱹ ᱡᱟᱜᱟ ᱨᱮᱠᱚ ᱵᱟᱜᱟᱱ ᱟᱠᱟᱫᱟ᱾ ᱟᱨ ᱞᱟᱹᱴᱩ ᱧᱚᱜ ᱡᱟᱭᱜᱟ ᱫᱚ ᱵᱟᱹᱱᱩᱜᱼᱟ ᱟᱨᱠᱤ᱾
ᱟᱪᱪᱷᱟ ᱦᱩᱸ ᱦᱚᱭ ᱞᱟᱹᱴᱩ ᱞᱟᱹᱴᱩ ᱢᱟ ᱵᱟᱠᱚ ᱵᱟᱜᱟᱱᱮᱫ-ᱟ ᱛᱚ᱾
ᱦᱮᱸ ᱞᱟᱹᱴᱩ ᱞᱟᱹᱴᱩ
ᱦᱩᱸ ᱟᱨ ᱛᱚᱵᱮ ᱨᱚᱦᱚᱭ ᱠᱚᱯᱮ ᱥᱟᱹᱨᱫᱤ ᱵᱟᱲᱟᱭᱮᱱᱟ ᱥᱮ ᱪᱮᱫ?
ᱨᱚᱦᱚᱭ ᱫᱚ ᱥᱟᱹᱨᱫᱤ ᱫᱚᱠᱚ ᱥᱟᱹᱨᱫᱤ ᱟᱠᱟᱱᱟ ᱤᱱᱟᱹᱜ ᱟᱴ ᱫᱚ ᱵᱟᱝ ᱟᱨᱠᱤ᱾ ᱚᱱᱠᱟ ᱦᱚᱳᱭ ᱦᱚᱞᱟ ᱦᱟᱥᱮᱫ ᱠᱷᱚᱱᱟᱜ ᱠᱚ ᱪᱟᱞᱟᱜ ᱠᱟᱱᱟ ᱫᱮᱠᱦᱤ᱾ ᱫᱷᱩᱨᱟᱹᱣ ᱠᱟᱱᱟ ᱠᱚ ᱟᱨᱠᱤ ᱠᱟᱹᱢᱤ ᱠᱚ ᱡᱚᱛᱚ ᱦᱚᱲᱜᱮ ᱠᱷᱟᱹᱞᱤ ᱵᱟᱹᱭᱦᱟᱹᱲ ᱦᱚᱭ ᱜᱮ ᱚᱲᱟᱜ ᱨᱮᱫᱚ ᱟᱹᱰᱤ ᱠᱚᱢᱟᱟᱣ ᱢᱮᱱᱟᱜ ᱠᱚᱣᱟ ᱚᱲᱟᱜ ᱠᱚᱨᱮᱚ ᱵᱟᱹᱱᱩᱜ ᱠᱚᱣᱟ᱾
ᱦᱮᱸ
ᱚᱲᱟᱜ ᱠᱚᱨᱮ ᱫᱚ ᱠᱚ ᱠᱢᱟᱣᱭᱟ ᱡᱚᱛᱚ ᱜᱮ ᱵᱟᱹᱭᱦᱟᱨ ᱥᱮᱫ ᱠᱚ ᱠᱟᱹᱢᱤ ᱠᱚ ᱥᱟᱹᱨᱫᱤ ᱧᱚᱜ ᱟᱠᱟᱱᱟ᱾
ᱟᱪᱪᱷᱟ ᱟᱪᱪᱷᱟ
ᱟᱯᱮ ᱥᱮᱫ ᱫᱚ ᱠᱚ ᱥᱟᱨᱫᱤᱭᱮᱱᱟ ᱦᱟᱸᱝ?
ᱦᱳᱭ ᱦᱳᱭ ᱥᱟᱹᱨᱫᱤ ᱠᱟᱛᱮᱫ ᱱᱚᱚᱭ ᱟᱫᱚ ᱟᱫᱚᱢ ᱠᱚᱫᱚ ᱠᱚ ᱪᱟᱵᱟ ᱟᱢᱫᱟᱭᱫᱟ ᱦᱟᱸᱜ᱾
ᱦᱮᱸ ᱟᱯᱮᱥᱮᱫ ᱢᱟᱠᱚ ᱞᱟᱦᱟ ᱧᱚᱜ ᱜᱮᱭᱟ ᱮᱱᱛᱜ
ᱦᱳᱭ ᱦᱳᱭ ᱟᱞᱮᱥᱮᱫ ᱫᱚ ᱞᱟᱦᱟ ᱜᱮ ᱦᱩᱭᱩᱜ ᱠᱟᱱᱟ ᱞᱟᱦᱟ ᱜᱮ ᱡᱮᱞᱮᱠᱟ ᱫᱟᱜ ᱦᱚᱸ ᱞᱟᱦᱟ ᱞᱟᱦᱟ ᱜᱮ ᱫᱟᱜ ᱠᱷᱟ ᱛᱚ
ᱱᱤᱭᱟᱹ ᱵᱟᱨ ᱞᱟᱦᱟ ᱨᱮᱜᱮᱭ ᱫᱟᱜ ᱟᱠᱟᱫᱟ
ᱦᱳᱭ ᱦᱳᱭ ᱚᱱᱟᱛᱮ ᱞᱟᱦᱟ ᱞᱟᱦᱟ ᱜᱮ ᱪᱟᱵᱟᱜᱼᱟ ᱨᱚᱦᱚᱭ ᱦᱚᱸ ᱪᱟᱵᱟᱜ ᱠᱟᱱᱟ ᱾ ᱦᱩᱸ
ᱟᱞᱮᱥᱮᱫ ᱦᱚᱸ ᱞᱟᱦᱟᱜᱮᱭ ᱫᱟᱜ ᱟᱠᱟᱫᱟ ᱫᱟᱜ ᱫᱚ ᱜᱚᱴᱟᱜᱤ ᱫᱟᱜ ᱟᱠᱟᱫᱟ ᱵᱟᱝ ᱫᱚ ᱵᱟᱝ ᱟᱫᱚ
ᱦᱩᱸ
ᱛᱟᱦᱚᱸ ᱟᱞᱮᱥᱮᱫ ᱫᱚ
ᱟᱪᱷᱟ
ᱟᱨ ᱱᱮᱛᱟᱨ ᱫᱚ ᱵᱟᱠᱚ ᱫᱮᱨᱤᱫᱟ ᱟᱜᱟᱢ ᱨᱮᱜᱮ ᱦᱳᱲᱩ ᱡᱟᱦᱱᱟᱜ ᱜᱮᱠᱚ ᱟᱵᱟᱫᱽ ᱮᱫᱟ ᱟᱨᱠᱤ
ᱦᱚᱳᱭ ᱦᱚᱳᱭ ᱚᱱᱠᱟ ᱞᱮᱠᱟ ᱢᱟᱱᱮ
ᱦᱸ
ᱡᱩᱫᱤ ᱴᱟᱭᱤᱢ ᱞᱮᱠᱟᱛᱮ ᱥᱮ ᱥᱚᱢᱚᱭ ᱞᱮᱠᱟᱛᱮ ᱡᱩᱫᱤ ᱵᱟᱝ ᱨᱚᱦᱚᱭ ᱞᱮᱠᱷᱟᱡ ᱵᱟᱝ ᱤᱭᱟᱹ ᱞᱮᱠᱷᱟ ᱫᱚ ᱤᱭᱟᱹ ᱦᱩᱭᱩᱜᱼᱟ ᱪᱮ
ᱦᱮᱸ ᱯᱷᱚᱥᱚᱞ ᱦᱚᱸ ᱚᱱᱠᱟ ᱢᱚᱸᱡᱽ ᱛᱮ ᱵᱟᱝ ᱫᱟᱱᱟ ᱵᱟᱝ ᱦᱩᱭᱩᱜᱼᱟ ᱦ ᱢᱤᱫᱴᱮᱡ ᱡᱚᱛᱚᱱᱟᱜ ᱜᱮ ᱟᱨᱠᱤ ᱴᱟᱭᱤᱢ ᱢᱮᱱᱟᱜᱼᱟ ᱥᱮ ᱵᱟᱝ ᱡᱮ ᱢᱟᱱᱮ ᱟᱜᱟᱢ ᱨᱮᱢ ᱨᱚᱦᱚᱭ ᱞᱮᱠᱷᱷᱟᱡ ᱫᱚ ᱵᱟᱝ ᱦᱳᱭᱼᱟ ᱢᱤᱫᱴᱮᱡ ᱥᱳᱢᱳᱭ ᱢᱮᱱᱟᱜᱼᱟ
ᱦᱳᱭ
ᱯᱟᱴ ᱜᱮᱫ ᱦᱟᱹᱠᱩ ᱥᱟᱹᱨᱫᱤ ᱠᱟᱱᱟ ᱚᱠᱚᱭ ᱠᱚᱫᱚ
ᱦᱮᱸ
ᱚᱠᱚᱭ ᱠᱚᱫᱚ ᱵᱟᱠᱚ ᱥᱟᱹᱨᱫᱤᱣ ᱟᱠᱟᱱᱟ ᱟᱨᱠᱤ ᱵᱷᱤᱴᱟᱹ ᱠᱚᱫᱚ ᱵᱟᱠᱚ ᱫᱷᱩᱨᱟᱹᱣ ᱟᱠᱟᱱᱟ ᱾
ᱟᱪᱪᱷᱟ
ᱚᱱᱟ ᱟᱯᱮᱥᱮᱜ ᱜᱮ ᱯᱟᱴ ᱠᱚ ᱮᱨᱜ ᱵᱟᱲᱟ ᱠᱟᱫᱟ ᱥᱮ ᱵᱟᱝ?
ᱦᱳᱭ ᱟᱞᱮᱥᱮᱫ ᱯᱟᱴ ᱠᱚ ᱮᱨ ᱠᱟ ᱠᱟᱛᱮᱫ ᱫᱚ ᱦᱳᱭ ᱞᱟᱹᱴᱩ ᱞᱟᱹᱴᱩ ᱜᱮ ᱫᱟᱨᱮ ᱫᱚ ᱫᱟᱨᱮ ᱠᱟᱱᱟ ᱜᱮᱜᱮᱫ ᱫᱚ ᱟᱹᱣᱨᱤ ᱠᱚ ᱥᱟᱨᱫᱤ ᱭᱟ᱾
ᱦᱚᱸ
ᱛᱷᱚᱲᱟ ᱦᱩᱲᱩ ᱨᱚᱦᱚᱭ ᱠᱚ ᱪᱟᱵᱟ ᱵᱟᱲᱟᱜ ᱟ ᱛᱚ ᱪᱟᱵᱟ ᱵᱟᱲᱟ ᱧᱚᱜ ᱠᱟᱛᱮᱫ ᱜᱮ ᱦᱟᱸᱜ ᱚᱱᱟ ᱫᱚᱠᱚ ᱟᱜᱚᱥᱴᱚ ᱥᱮᱯᱴᱮᱢᱵᱚᱨ ᱜᱟᱱ ᱠᱚᱨᱮ ᱜᱮ ᱚᱱᱟ ᱠᱚᱫᱚ ᱜᱮᱜᱮᱫ ᱠᱚ ᱮᱦᱚᱵ ᱟᱠᱚ᱾ ᱛᱷᱚᱲᱟ ᱛᱟᱭᱱᱚᱢ ᱧᱚᱜ ᱠᱚ ᱮᱨ ᱠᱟ ᱛᱷᱚ ᱚᱱᱟ ᱭᱮᱛᱮ᱾ ᱡᱚᱸᱰᱨᱟ ᱠᱚ ᱠᱚ ᱪᱩᱨᱩᱡ ᱞᱮᱼᱟ ᱛᱚ ᱚᱱᱟ ᱡᱚᱸᱰᱨᱟ ᱜᱚᱰᱟ ᱪᱩᱨᱩᱡ ᱠᱟᱛᱮᱜ ᱜᱮ ᱚᱱᱟ ᱯᱟᱨ ᱠᱚᱫᱚ ᱠᱚ ᱮᱨ ᱟᱠᱟᱫᱟ᱾
ᱤᱧ ᱥᱚᱢᱚᱹᱭ ᱜᱮᱠᱚ ᱨᱟᱠᱟᱵ ᱵᱟᱲᱟᱭᱟ ᱱᱤᱝᱠᱟ ᱚᱱᱟ ᱥᱮᱯᱴᱮᱢᱵᱚᱨ ᱟᱜᱚᱥᱴ ᱠᱚᱛᱮ ᱟᱨᱠᱤ ᱩᱱ ᱥᱚᱢᱚᱭ ᱠᱚ ᱜᱮᱫᱟ ᱟᱫᱚᱢ ᱫᱚ ᱟᱫᱚ ᱛᱟᱣᱟᱦᱚᱸ ᱞᱟᱦᱟ ᱧᱚᱜᱚᱜ ᱠᱟᱱᱟ ᱯᱟᱴᱟ ᱫᱚ ᱤᱧᱟᱹᱜ ᱦᱤᱥᱟᱹᱵᱽ ᱨᱮ
ᱦᱳᱭ ᱛᱷᱚᱲᱟ ᱜᱟᱱ ᱞᱟᱦᱟ ᱫᱚ ᱞᱟᱦᱟ ᱧᱚᱜᱚᱜ ᱠᱦᱟᱱ
ᱦᱮᱸ
ᱡᱮᱞᱮᱠᱟ ᱯᱚᱪᱷᱤᱢ ᱵᱟᱝᱞᱟ ᱨᱮᱫᱚ ᱛᱮᱫ ᱡᱟᱥᱛᱤ ᱜᱮ ᱫᱚ ᱞᱟᱦᱟ ᱞᱟᱦᱟᱜᱮ ᱠᱚ ᱪᱟᱥ ᱟᱠᱩ ᱯᱟᱴᱟ ᱠᱚ ᱟᱫᱚᱢ ᱟᱫᱚᱢ ᱡᱟᱜᱟ ᱡᱮ ᱜᱮᱜᱮᱫᱽ ᱠᱚ ᱥᱟᱨᱫᱤᱜ ᱟᱠᱟᱱᱟ ᱥᱮ ᱪᱮᱫ?
ᱦᱮᱸ ᱟᱞᱮᱥᱮᱫ ᱦᱚᱸ ᱜᱮ ᱜᱮᱠᱚ ᱥᱟᱨᱫᱤᱭᱮᱱᱟ᱾
ᱟᱪᱪᱷᱟ
ᱟᱫᱦᱚ ᱵᱷᱤᱴᱟᱹᱜ ᱜᱮᱭᱟ ᱟᱨ ᱡᱟᱜᱟ ᱡᱟᱜᱟ ᱵᱟᱠᱚ ᱜᱮᱜ ᱟᱠᱟᱫᱟ ᱡᱟᱜᱟ ᱡᱟᱜᱟ ᱫᱚ ᱢᱮᱱᱟᱜᱼᱟ ᱾
ᱦᱸ ᱟᱪᱷᱟ ᱪᱷᱟ ᱦᱳᱭ ᱦᱳᱭ
ᱟᱞᱮ ᱦᱚᱸ ᱵᱟᱞᱮ ᱥᱟᱨᱫᱤ ᱣᱟᱱᱟ ᱥᱟᱨᱫᱤ ᱦᱩᱭᱩᱜᱼᱟ
ᱦᱳᱭ ᱦᱳᱭ ᱚᱝᱠᱟᱜᱮ ᱢᱟᱱᱮ ᱧᱤᱛᱚᱜ ᱟᱵᱚ ᱢᱟ ᱟᱭᱢᱟ ᱞᱮᱠᱟᱱᱟᱜ ᱚᱱᱠᱟ ᱞᱮᱠᱟᱱᱟᱜ ᱪᱟᱹᱠᱨᱤ ᱱᱚᱩᱠᱨᱤ ᱠᱚ ᱵᱟᱹᱱᱩᱜ ᱛᱟᱵᱚᱱ ᱛᱮ ᱚᱱᱠᱟ ᱪᱟᱥ ᱵᱟᱥ ᱨᱮᱜᱮ ᱵᱷᱟᱹᱜᱤ ᱫᱷᱟᱨᱟ ᱵᱚᱱ ᱪᱚᱛᱚᱱ ᱞᱮᱠᱷᱟ ᱫᱚ ᱢᱚᱡᱽ ᱦᱩᱭ ᱠᱚᱜᱼᱟ ᱡᱮᱦᱮᱛᱩ ᱚᱱᱟ ᱤᱭᱟᱹ ᱪᱟᱥᱵᱟᱥ ᱠᱷᱚᱱᱜᱮ ᱯᱨᱚᱪᱩᱨ ᱯᱚᱨᱤᱢᱟ ᱴᱟᱠᱟ ᱠᱚ ᱦᱩᱭᱩᱜ ᱠᱟᱱᱟ ᱤᱱᱠᱟᱢ ᱦᱩᱭᱩᱜ ᱠᱟᱱᱟ ᱛᱚ
ᱦᱮᱸ
ᱚᱱᱟ ᱴᱟᱠᱟ ᱠᱷᱚᱱᱜᱮ ᱡᱮᱛᱮ ᱡᱚᱢᱚᱱ ᱢᱤᱫᱵᱟᱨ ᱜᱷᱟᱨᱚᱡᱽ ᱪᱟᱞᱟᱣ ᱥᱮ ᱢᱤᱫ ᱵᱟᱨ ᱚᱞᱚᱜ ᱯᱟᱲᱦᱟᱜ ᱠᱚᱨᱮ ᱥᱮ ᱱᱟᱜᱟᱢ ᱫᱤᱱ ᱞᱟᱹᱜᱤᱫ ᱚᱱᱟᱛᱮ ᱥᱩᱵᱤᱫᱷᱟ ᱦᱩᱭᱩᱜᱼᱟ
ᱟᱫᱚ ᱟᱭᱢᱟ ᱥᱟᱨᱦᱟᱣ᱾ ᱟᱹᱰᱤ ᱢᱚᱸᱡᱽ ᱤᱧ ᱵᱩᱡᱷᱟᱹᱣ ᱠᱮᱫᱼᱟ ᱟᱢ ᱥᱟᱣᱛᱮ ᱠᱟᱛᱷᱟᱜ ᱨᱚᱯᱚᱲ ᱱᱤᱭᱮ ᱛᱮᱜᱮ ᱟᱞᱟᱝᱟᱜ ᱥᱚᱢᱚᱭ ᱠᱚ ᱠᱚᱦᱚᱸ ᱛᱮᱫ ᱜᱷᱟᱥᱠᱟᱣ ᱤᱫᱤᱜ ᱠᱟᱱᱟ ᱡᱟᱹᱱᱤᱡ ᱜᱷᱟᱥᱠᱟᱣ ᱪᱟᱞᱟᱜ ᱠᱟᱱ ᱛᱟᱞᱟᱝᱟ ᱛᱚ ᱟᱫᱚ ᱚᱝᱠᱟᱜᱮ᱾ ᱟᱨ ᱟᱠᱚ ᱫᱤᱱᱨᱮ ᱡᱩᱫᱤ ᱥᱚᱢᱚᱭ ᱞᱟᱝ ᱧᱟᱢ ᱞᱮᱠᱷᱟᱱ ᱚᱱᱠᱟ ᱜᱮᱞᱟᱝ ᱨᱚᱯ
ᱦᱮᱸ ᱦᱮᱸ ᱚᱝᱠᱟ ᱜᱮᱛᱚᱢ ᱨᱚᱯᱚᱲᱟ
ᱦᱳᱭ ᱦᱳᱭ
ᱟᱪᱷᱟ
ᱛᱚᱵᱮ ᱢᱟ ᱤᱝᱠᱟ ᱜᱮᱞᱟᱝ ᱠᱟᱛᱷᱟᱜᱼᱟ?
ᱦᱮᱸ ᱦᱮᱸ ᱴᱷᱤᱠ ᱜᱮᱭᱟ ᱦᱮᱸ ᱡᱚᱦᱟᱨ